ᱜᱮ ᱟᱸᱡᱚᱢᱚᱜ ᱠᱟᱱ ᱜᱮᱭᱟ᱾
ᱦᱮᱸ ᱜᱚᱝᱠᱮ᱾ ᱟᱡᱚᱢᱚᱜ ᱠᱟᱱ ᱜᱮᱭᱟ᱾
ᱦᱳᱭ ᱡᱚᱦᱟᱨ ᱜᱮ ᱜᱚᱢᱠᱮ᱾
ᱡᱚᱦᱟᱨ ᱜᱮ ᱜᱚᱝᱠᱮ ᱟᱹᱰᱤ ᱱᱟᱯᱟᱭ ᱟᱸᱡᱚᱢᱚᱜ ᱠᱟᱱᱟ᱾
ᱚ ᱛᱟᱦᱚᱞᱮ ᱱᱮᱴᱣᱟᱨᱠ ᱢᱟ ᱛᱟᱦᱚᱞᱮ ᱱᱟᱯᱟᱭ ᱜᱮᱭᱟ ᱦᱚᱭᱛᱚ
ᱦᱮᱸ ᱱᱮᱴᱣᱟᱨᱠ ᱱᱟᱯᱟᱭ ᱜᱮᱭᱟ᱾ ᱥᱮᱨᱢᱟ ᱡᱟᱹᱲᱤ ᱫᱟᱜ ᱥᱮᱨᱢᱟ ᱡᱟᱹᱲᱤ ᱟᱨ ᱨᱚᱦᱚᱭ
ᱦᱳᱭ᱾ᱟᱫᱚ ᱢᱚᱱ ᱦᱩᱭᱩᱜ ᱟᱹᱵᱤᱱ ᱟᱹᱵᱤᱱ ᱫᱚ ᱚᱱᱟ ᱵᱟᱡᱟᱨ ᱫᱤᱥᱚᱢ ᱠᱚᱨᱮ ᱛᱟᱦᱮᱱᱟ ᱦᱚᱭᱛᱚ᱾
ᱵᱟ ᱵᱟ ᱟᱹᱛᱩ ᱫᱤᱥᱚᱢ ᱠᱚᱨᱮ ᱜᱮ
ᱟᱹᱛᱩ ᱫᱤᱥᱚᱢ ᱨᱮᱜᱮ ᱛᱟᱦᱮᱱ ᱜᱮᱭᱟ
ᱩ ᱦᱩᱸ
'ᱚ'
ᱟᱹᱛᱳ ᱫᱤᱥᱚᱢ ᱨᱮᱜᱮ ᱟᱨ ᱟᱞᱮ ᱥᱮᱫ ᱫᱚ ᱵᱤᱨ ᱢᱮᱱᱟᱜᱼᱟ, ᱯᱨᱚᱪᱩᱨ ᱥᱟᱨᱡᱚᱱ ᱵᱤᱨ
ᱦᱳᱭ ᱟᱫᱚ ᱜᱚᱢᱠᱮ ᱛᱟᱦᱚᱞᱮ ᱦᱳᱭ ᱧᱮᱞ ᱵᱟᱲᱟ ᱦᱩᱭ ᱟᱠᱟᱱᱟ 'ᱥᱟᱨᱡᱚᱢ' ᱦᱳᱭ ᱜᱚᱝᱠᱮ
ᱱᱚᱜᱼᱚᱭ ᱵᱤᱨ ᱥᱮᱫ ᱞᱤᱧ ᱪᱟᱞᱟᱣ ᱞᱮᱱᱟ ᱥᱮᱛᱟᱜ ᱯᱟᱭᱟᱨ ᱨᱮ ᱥᱟᱨᱡᱚᱢ ᱥᱟᱦᱟᱱ ᱠᱚ ᱦᱟᱞᱟᱼᱼ
ᱚᱻ ᱟᱫᱚ ᱜᱚᱢᱠᱮ ᱫᱟᱜ ᱵᱟᱲᱟᱭᱮᱫ ᱫᱚᱭ ᱟᱫᱚ ᱫᱟᱜ ᱮᱟᱜ ᱛᱮᱜᱮᱧ ᱪᱟᱞᱟᱣ ᱞᱮᱱᱟ
ᱟᱫᱚ ᱫᱟᱜ ᱫᱚ ᱫᱟᱜ ᱞᱮ ᱨᱮᱦᱚᱸᱚᱭ ᱦᱟᱞᱠᱟ ᱪᱷᱟᱛᱟ ᱠᱟᱛᱮᱜ ᱜᱤᱧ ᱪᱟᱞᱟᱣ ᱞᱮᱱᱟ᱾ ᱫᱚᱢᱮ ᱟᱢᱫᱟ ᱦᱚᱲ ᱵᱟᱠᱚ ᱪᱟᱞᱟᱜ ᱜᱮᱭᱟ ᱟᱫᱚ ᱥᱮᱛᱟᱜᱛ ᱡᱩᱫᱤ ᱵᱟᱵᱚᱱ ᱪᱟᱞᱟᱜᱼᱟ᱾ ᱛᱟᱦᱚᱞᱮ ᱥᱟᱦᱟᱱ ᱠᱚ ᱵᱟᱵᱤᱱ ᱧᱟᱢᱟ ᱮᱴᱟᱜ ᱦᱚᱲ ᱠᱚ ᱦᱟᱞᱟᱢ ᱤᱫᱤᱭᱟ ᱥᱮ ᱟᱫᱚ ᱚᱱᱟ ᱠᱷᱟᱹᱛᱤᱨ ᱚᱱᱟ ᱠᱷᱟᱹᱛᱤᱨ ᱞᱚᱜᱚᱱ ᱞᱚᱜᱚᱱ ᱞᱤᱧ ᱥᱮᱛᱟᱜ ᱥᱮᱛᱟᱜ ᱞᱤᱧ ᱪᱟᱞᱟᱣ ᱞᱮᱱᱟ ᱪᱷᱟᱛᱟᱣ ᱟᱫᱚ ᱜᱚᱝᱠᱮ ᱚᱱᱠᱟᱜᱮ ᱨᱤᱠᱥᱚ ᱦᱚ ᱨᱤᱠᱥ ᱚᱸ ᱦᱟᱹᱛᱤ ᱯᱷᱟᱹᱛᱤ ᱨᱮᱱᱟᱜ ᱵᱚᱛᱚᱨ ᱦᱚᱸ ᱛᱟᱦᱮᱱ ᱜᱮᱭᱟ ᱥᱮᱛᱟᱜ ᱨᱮᱫᱚ ᱱᱟ ᱠᱷᱟᱛᱤᱨ ᱟᱭᱢᱟ ᱦᱚᱲ ᱵᱟᱝᱠᱚ ᱪᱟᱞᱟᱜ ᱜᱮᱭᱟ ᱛᱚ ᱟᱹᱞᱤᱧ ᱫᱚᱞᱤᱧ ᱪᱟᱞᱟᱜ ᱟᱞᱤᱧ
ᱦᱟᱺᱫᱤ ᱠᱚᱫᱚ ᱢᱮᱱᱟᱜ ᱠᱚᱜᱮᱭᱟ ᱚᱱᱛᱮ ᱟᱯᱮ ᱵᱤᱨ ᱠᱚᱨᱮ ᱫᱚ
ᱦᱩᱸ ᱦᱟᱹᱛᱤ ᱠᱚ ᱢᱮᱱᱟᱜ ᱠᱚᱣᱟ ᱦᱟᱹᱛᱤ ᱢᱮᱱᱟᱜ ᱠᱚᱣᱟ ᱥᱩᱠᱨᱤ ᱠᱚᱠᱚ ᱢᱮᱱᱟᱜ ᱠᱚᱣᱟ᱾ ᱠᱩᱞᱟᱹᱭ ᱠᱚᱠᱚ ᱢᱮᱱᱟᱜ ᱠᱚᱣᱟ᱾ ᱵᱤᱨ ᱥᱩᱠᱨᱤ ᱠᱚ ᱫᱟᱣᱟᱱᱟ᱾ ᱥᱮᱸᱫᱽᱨᱟ ᱥᱚᱢᱚᱭ ᱡᱚᱦᱚᱡ ᱥᱮᱸᱫᱽᱨᱟ ᱦᱩᱭᱩᱜᱼᱟ, ᱩᱱᱠᱩ ᱠᱚᱞᱮ ᱢᱟᱡᱷᱮ ᱥᱟᱸᱡᱦᱮ ᱞᱮ ᱥᱮᱸᱫᱽᱨᱟ ᱠᱚᱜᱮ ᱜᱮᱭᱟ᱾
ᱚ ᱱᱟᱯᱟᱭ ᱵᱟᱲᱟ ᱜᱮ ᱛᱟᱦᱚᱞᱮ ᱜᱚᱝᱠᱮ
ᱦᱮᱸ ᱟᱞᱮᱭᱟᱜ ᱫᱚ ᱢᱟ ᱵᱤᱨ ᱠᱚᱨᱮ ᱜᱮ ᱡᱷᱚᱛᱚ ᱠᱤᱪᱷᱩ ᱥᱟᱦᱟᱱ ᱯᱟᱛᱲᱟ ᱥᱟᱦᱟᱱ ᱯᱟᱛᱲᱟ ᱵᱤᱱ ᱧᱮᱞ ᱠᱟᱜᱼᱟ ᱥᱟᱨᱡᱚᱢ ᱥᱟᱠᱟᱢ ᱡᱟᱦᱟᱸ ᱠᱚ ᱦᱮᱴᱮᱡ ᱠᱟᱛᱮᱫ ᱞᱮ ᱥᱤᱭᱟᱹᱭᱟ ᱠᱚ, ᱯᱟᱛᱲᱟᱭᱟ ᱠᱚ,
ᱦᱳᱭ ᱨᱚᱜᱟ ᱠᱚ ᱵᱟᱝ ᱦᱳᱭ ᱜᱚᱢᱠᱮ ᱟᱫᱚ᱾ ᱡᱩᱛ ᱵᱟᱲᱟ ᱦᱳᱭ ᱠᱟᱱ ᱜᱮ ᱧᱮᱞ ᱫᱚ ᱟᱫᱚ ᱪᱮᱫ ᱜᱚᱝᱠᱮ ᱚᱱᱟ ᱠᱚᱫᱚ ᱡᱩᱛ ᱵᱟᱲᱟᱜ ᱜᱮ ᱱᱤᱡᱮ ᱜᱮ ᱱᱤᱡᱮᱨᱟᱜ ᱛᱤ ᱛᱮᱜᱮ ᱠᱚᱨᱟᱣ ᱵᱟᱲᱟ ᱦᱩᱭ ᱟᱠᱟᱱ ᱜᱮᱭᱟ ᱟᱹᱵᱤᱱ ᱵᱤᱱ ᱵᱟᱲᱟᱭ ᱜᱮᱭᱟ ᱜᱤ
ᱦᱮᱸ ᱟᱞᱮ ᱥᱟᱠᱨᱟᱛ ᱨᱮ ᱥᱟᱠᱨᱟᱛ ᱨᱮᱞᱮ ᱯᱤᱴᱷᱟᱹᱭᱟ ᱚᱱᱟ ᱨᱮᱜᱮ ᱡᱤᱞ ᱯᱤᱴᱷᱟᱹ ᱡᱤᱞ ᱯᱤᱴᱷᱟᱹ ᱠᱚ ᱚᱱᱟ ᱥᱟᱨᱡᱚᱢ ᱥᱟᱠᱟᱢ ᱨᱮᱜᱮᱞᱮ ᱯᱤᱴᱷᱟᱹᱭ ᱜᱮᱭᱟ ᱟᱞᱮ ᱫᱚ ᱥᱟᱨᱡᱚᱢ ᱥᱟᱠᱟᱢ ᱨᱮ ᱡᱩᱫᱤᱢ ᱯᱤᱴᱷᱟᱹᱭᱟ ᱥᱮ ᱥᱚᱸᱷᱟᱲ ᱥᱚᱴᱟᱜ ᱟᱹᱰᱤ ᱪᱮᱦᱨᱟ ᱵᱩᱡᱷᱟᱹᱜᱼᱟ᱾ ᱟᱹᱰᱤ ᱦᱚᱲᱠᱟ ᱦᱮᱸ ᱟᱹᱰᱤ ᱦᱚᱲ ᱠᱟᱭᱟ ᱟᱥᱠᱟᱢ ᱨᱮᱡᱚ ᱯᱤᱴᱷᱟᱹ ᱜᱮᱭᱟ ᱠᱤᱱᱛᱩ ᱢᱮᱱᱠᱷᱟᱱ ᱥᱟᱨᱡᱚᱢ ᱥᱟᱠᱟᱢ ᱨᱮᱱᱟᱜ ᱡᱟᱦᱸᱟ ᱥᱚᱸᱫᱷᱟᱲ ᱥᱚ ᱚᱱᱟ ᱥᱚ ᱴᱟᱜ ᱫᱚ ᱦᱚᱭᱛᱚ ᱠᱟᱭᱨᱟ ᱥᱟᱠᱟᱢ ᱨᱮᱫᱚ ᱵᱟᱠᱤᱱ ᱧᱟᱢᱟ
ᱦᱳᱭ ᱜᱚᱢᱠᱮ ᱟᱫᱚ ᱟᱹᱰᱤ ᱦᱚᱲ ᱦᱟᱱᱮ ᱡᱤᱞ ᱠᱚᱠᱚ ᱞᱟᱫᱟ᱾ ᱠᱟᱭᱨᱟ ᱥᱟᱠᱟᱢ ᱠᱚᱨᱮ ᱟᱫᱚ ᱚᱱᱮ ᱟᱫᱚ ᱠᱤᱱᱛᱩ ᱦᱳᱭ ᱥᱟᱨᱡᱚᱢ ᱥᱟᱠᱟᱢ ᱨᱮᱱᱟᱜ ᱫᱚ ᱥᱚ ᱫᱚ ᱟᱹᱰᱤ ᱴᱟᱜ ᱜᱮ ᱵᱩᱡᱷᱟᱹᱜᱼᱟ
ᱦᱮᱸ ᱚᱱᱟ ᱞᱟᱟᱜ ᱦᱚᱸ ᱥᱟᱨᱡᱚᱢ ᱥᱟᱠᱟᱢ ᱱᱟᱜ ᱞᱟᱜ
ᱟᱫᱚ ᱪᱮᱫ ᱠᱚ ᱞᱟᱫ ᱠᱚᱵᱤᱱ ᱡᱚᱢ ᱠᱟᱫᱟ ᱜᱚᱝᱠᱮ ᱜᱩᱰᱩ ᱠᱚᱵᱮᱱ ᱞᱟᱜ ᱠᱟᱜ ᱠᱚᱣᱟ?
ᱦᱮᱸ ᱟᱫᱚ ᱩᱱ ᱥᱚᱢᱚᱭ ᱡᱟᱦᱟᱸ ᱵᱤᱨ ᱥᱮᱫ ᱞᱮ ᱪᱟᱞᱟᱣ ᱱᱟ ᱫᱟᱬᱟᱱ ᱫᱟᱬᱟᱱ ᱟᱫᱚ ᱢᱤᱫᱴᱟᱝ ᱜᱩᱰᱩ ᱞᱮ ᱧᱟᱢ ᱠᱮᱫᱮᱭᱟ ᱟᱫᱚ ᱢᱤᱫᱴᱟᱝ ᱜᱩᱰᱩ ᱦᱚᱲᱚᱨ ᱫᱚ ᱯᱮ ᱦᱚᱲ ᱢᱮᱱᱟᱜ ᱞᱮᱭᱟ ᱪᱮᱫᱞᱮ ᱪᱤᱠᱟᱹᱭᱟ ᱚᱲᱟᱜ ᱞᱮ ᱟᱹᱜᱩᱭᱟ ᱚᱲᱟᱜ ᱫᱚ ᱵᱟᱞᱮ ᱟᱹᱜᱩᱭᱟ ᱛᱟᱦᱚᱞᱮ ᱩᱱᱤ ᱫᱚ ᱚᱱᱟ ᱵᱤᱨ ᱠᱚᱨᱮ ᱵᱤᱨ ᱨᱮᱜᱮᱞᱮ ᱥᱟᱨᱡᱚᱢ ᱥᱟᱠᱟᱢ ᱨᱮ ᱟᱨ ᱜᱮᱜ ᱯᱩᱴᱩᱨ ᱠᱮᱫᱮ ᱛᱮᱞᱮ ᱥᱟᱨᱡᱚᱢ ᱥᱟᱠᱟᱢ ᱨᱮ ᱟᱫᱚᱞᱮ ᱨᱮᱜ ᱨᱮᱡ ᱠᱮᱫ ᱛᱚᱞᱮ ᱟᱫᱚ ᱫᱚᱮ ᱨᱟᱯᱟᱜ ᱠᱟᱛᱮ ᱞᱮ ᱡᱚᱢᱮᱭᱟ᱾
ᱚ ᱛᱟᱦᱚᱞᱮ ᱟᱹᱵᱤᱱ ᱫᱚ ᱟᱹᱵᱤᱱᱟᱜ ᱠᱟᱛᱷᱟ ᱟᱡᱚᱢ ᱛᱮᱜᱮ ᱵᱩᱡᱷᱟ. ᱠᱟᱱᱟ ᱟᱵᱤᱱ ᱫᱚ ᱟᱹᱰᱤ ᱜᱮ ᱵᱟᱹᱞᱴᱟᱹ ᱜᱤᱫᱽᱨᱟᱹ ᱵᱤᱱ ᱛᱟᱦᱮᱸ ᱠᱟᱱᱟᱱᱟ ᱜᱚᱝᱠᱮ᱾
ᱦᱩᱸ ᱦᱮᱸ ᱵᱟᱹᱞᱴᱟᱹ ᱫᱚ ᱵᱟᱹᱞᱴᱟᱹ ᱜᱮ ᱫᱟᱬᱟ ᱵᱤᱨ ᱫᱤᱥᱚᱢ ᱜᱤᱫᱽᱨᱟᱹ ᱫᱚ ᱠᱟᱹᱡ ᱫᱚᱠᱚ ᱫᱟᱬᱟᱱ ᱜᱮᱭᱟ ᱠᱚ ᱟᱨᱠᱤ
ᱚ ᱱᱟᱯᱟᱭ ᱵᱟᱲᱟ ᱜᱮ ᱛᱟᱦᱚᱞᱮ ᱦᱳᱭ ᱡᱷᱚᱛᱚ ᱢᱟᱜ ᱫᱚᱨᱠᱟᱨ ᱜᱮ ᱫᱚ
ᱦᱩᱸ ᱦᱩᱸ ᱟᱫᱚ ᱚᱱᱟ ᱠᱷᱟᱹᱛᱤᱨ ᱟᱨ ᱛᱮᱦᱮᱧ ᱱᱮᱛᱟᱨ ᱛᱮᱦᱮᱧ ᱢᱟ ᱟᱞᱮᱥᱮᱫ ᱨᱮᱦᱚᱸ ᱵᱩᱨᱩ ᱵᱚᱸᱜᱟ ᱵᱩᱨᱩ ᱵᱩᱨᱩ ᱵᱚᱸᱜᱟ ᱯᱚᱨᱚᱵᱽ ᱦᱩᱭᱩᱜᱼᱟ᱾ ᱚᱱᱟ ᱪᱟᱠᱩᱞᱤᱭᱟᱹ ᱥᱩᱨ
ᱟᱫᱚ ᱜᱚᱝᱠᱮ ᱵᱩᱨᱩ ᱵᱚᱸᱜᱟ ᱫᱚ ᱟᱸᱡᱚᱢ ᱫᱚ ᱟᱸᱡᱚᱢ ᱵᱟᱲᱟ ᱠᱟᱫᱟᱞᱤᱧ ᱟᱫᱚ ᱠᱟᱹᱴᱤᱡ ᱞᱟᱹᱭᱟᱜ ᱵᱤᱱ ᱛᱟᱦᱚᱞᱮ ᱪᱮᱫ ᱠᱚ ᱢᱟᱱᱮ ᱪᱮᱫᱠᱟ ᱚ ᱯᱩᱡᱟᱹ ᱵᱟᱲᱟ ᱠᱚ ᱦᱩᱭᱩᱜ ᱵᱟᱲᱟ ᱜᱮᱭᱟ
ᱦᱩᱸ ᱟᱫᱚ ᱯᱩᱡᱟᱹ ᱫᱚ ᱦᱩᱭᱩᱜ ᱜᱮᱭᱟ ᱚᱛᱮᱱ ᱫᱚ ᱯᱚᱨᱚᱵᱽ ᱠᱚ ᱦᱩᱭᱩᱜᱼᱟ᱾
ᱛᱮᱦᱮᱧ ᱫᱚ ᱜᱚᱢᱠᱮ ᱛᱟᱦᱚᱞᱮ ᱯᱩᱡᱟᱹ ᱠᱟᱱᱟ ᱥᱮ ᱥᱮ ᱯᱚᱨᱚᱵᱽ ᱜᱮ?
ᱦᱚᱞᱟ ᱦᱩᱭ ᱠᱟᱱᱟ ᱯᱩᱡᱟᱹ ᱛᱮᱦᱮᱧ ᱦᱚᱸ ᱟᱸᱡᱚᱢ ᱯᱨᱚᱛᱷᱚᱢ ᱫᱤᱱ ᱦᱚᱞᱟ ᱫᱚ ᱪᱮᱛᱟ ᱫᱤᱠᱩ ᱠᱚ ᱪᱟᱞᱟᱜ ᱟᱠᱚ ᱚᱸᱰᱮᱱ ᱠᱚ ᱡᱟᱦᱟᱸᱭ ᱢᱩᱰ ᱦᱳᱭ ᱢᱩᱰᱟᱹ ᱠᱚ ᱢᱟᱦᱮᱞᱮ ᱠᱚ ᱩᱱᱠᱩ ᱡᱟᱦᱟᱸᱭ ᱢᱮᱱᱟᱜ ᱠᱚᱣᱟ ᱩᱱᱠᱩ ᱠᱚ ᱢᱟᱱᱟᱣᱟ ᱠᱚ ᱞᱟᱦᱟ ᱫᱤᱱ ᱦᱤᱞᱳᱜ ᱫᱚ ᱟᱨ ᱛᱮᱦᱮᱧ ᱛᱮᱦᱮᱧ ᱫᱚ ᱥᱟᱱᱛᱟᱲ ᱵᱤᱥᱤ
ᱜᱮᱵᱟᱝ
ᱢᱤᱫᱫᱷᱟᱣ ᱟᱛᱮᱱ ᱫᱚ ᱥᱟᱱᱛᱟᱲ ᱞᱟᱹᱜᱤᱫ ᱡᱟᱹᱥᱛᱤ ᱵᱟᱨᱮ ᱛᱮ ᱛᱮᱦᱮᱧ ᱫᱚ ᱚᱸᱰᱮ ᱠᱚ ᱪᱟᱞᱟᱜᱼᱟ ᱟᱨᱠᱤ ᱦᱮᱸ ᱢᱤᱫᱫᱷᱟᱣ
ᱪᱟᱞᱟᱣ ᱠᱟᱱᱟ ᱱᱤᱛ ᱦᱚᱸ
ᱵᱟᱝ ᱜᱚᱝᱠᱮ ᱵᱟᱞᱤᱧ ᱪᱟᱞᱟᱣ ᱫᱟᱲᱮ ᱠᱟᱫᱟ
ᱚ ᱚᱲᱟᱜ ᱠᱚᱨᱮ ᱡᱟᱸᱦᱟᱱᱟᱜ ᱚᱥᱩᱵᱤᱫᱟ ᱠᱚᱜᱮ ᱥᱮ ᱪᱮᱫ
ᱵᱟ ᱵᱟ ᱚᱲᱟᱜ ᱠᱚᱨᱮ ᱚᱥᱤᱵᱤᱫᱷᱟ ᱟᱫᱚ ᱵᱟᱹᱞᱤᱧ ᱪᱟᱞᱟᱣ ᱫᱟᱲᱮᱭᱟᱫᱟ ᱥᱚᱢᱚᱭ ᱠᱚ ᱩᱱᱟᱹᱜ ᱢᱚᱱᱮ ᱵᱟᱭ ᱜᱚᱦᱚᱲ ᱞᱮᱫ ᱛᱟᱹᱟᱞᱤ ᱟ ᱪᱟᱞᱟᱣ ᱞᱟᱹᱜᱤᱫ ᱚᱱᱟ ᱠᱷᱟᱹᱛᱤᱨ ᱵᱟᱹᱞᱤᱧ ᱪᱟᱞᱟᱣ ᱫᱟᱲᱮᱭᱟᱫᱟ
ᱚᱻ ᱱᱟᱯᱟᱭ ᱜᱮ ᱛᱟᱦᱚᱞᱮ
ᱜᱚᱝᱠᱮ ᱫᱟᱠᱟ ᱠᱚᱵᱤᱱ ᱡᱚᱢ ᱵᱟᱲᱟ ᱠᱮᱫᱟ ᱥᱮ ᱵᱟᱝᱟ
ᱦᱳᱭ ᱜᱚᱝᱠᱮ ᱦᱚᱸᱜᱼᱚᱭ ᱡᱚᱢ ᱵᱟᱲᱟ ᱦᱩᱭ ᱱᱟ ᱦᱚᱸᱜᱼᱚᱭ ᱡᱚᱢ ᱵᱟᱲᱟ ᱠᱟᱛᱮ ᱜᱮᱞᱤᱧ ᱫᱩᱲᱩᱵ ᱵᱟᱲᱟ ᱠᱟᱱᱟ
ᱟᱪᱪᱷᱟ ᱟᱪᱪᱷᱟ ᱟᱪᱪᱷᱟ ᱵᱷᱟᱜᱮ ᱜᱮ ᱛᱟᱦᱚᱞᱮ ᱟᱨ ᱛᱟᱦᱚᱞᱮ ᱩᱛᱩ ᱩᱛᱩ ᱨᱮ ᱪᱮᱫ ᱦᱩᱭ ᱞᱮᱱ ᱛᱟᱵᱤᱱᱟ
ᱜᱚᱝᱠᱮ ᱟᱹᱞᱤᱧ ᱫᱚ ᱢᱚᱱᱮᱭᱮᱫ ᱛᱷᱮ ᱟᱞᱤᱧ ᱡᱟᱹᱯᱩᱫ ᱨᱮ ᱚᱲᱟᱜ ᱦᱚᱲ ᱠᱚ ᱢᱚᱱᱮ ᱦᱚᱭ ᱠᱷᱤᱪᱩᱲᱤ ᱠᱚ ᱡᱩᱛ ᱞᱟᱜᱼᱟᱠᱚ ᱠᱤᱱᱛᱩ ᱟᱞᱚ ᱠᱷᱤᱪᱩᱲᱤ ᱫᱚ ᱵᱟᱠᱚ ᱡᱩᱛ ᱠᱟᱜ ᱛᱟᱞᱮᱭᱟ ᱦᱮᱸ ᱵᱮᱞᱮ ᱩᱛᱩ ᱠᱚ ᱡᱩᱞ ᱵᱟᱲᱟ ᱠᱟᱫᱟ ᱠᱚ
ᱵᱟᱦ ᱟᱹᱰᱤ ᱱᱟᱯᱟᱭ ᱛᱚ
ᱠᱟ ᱰᱳᱞ ᱟᱨ ᱵᱮᱞᱮ ᱩᱛ
ᱵᱟᱦ ᱛᱟᱦᱚᱞᱮ ᱡᱚᱢ ᱵᱟᱲᱟ ᱠᱟᱛᱮ ᱵᱤᱱ ᱜᱤᱛᱤᱡ ᱵᱟᱲᱟ ᱠᱟᱱᱟ ᱵᱟᱝ
ᱜᱤᱛᱤᱡ ᱵᱟᱲᱟ ᱠᱟᱱᱟ ᱞᱤᱧ ᱦᱳᱭ ᱟᱫᱚ ᱱᱤᱭᱟᱹ ᱫᱚ ᱠᱟᱹᱢᱤ ᱵᱟᱲᱟ ᱠᱚ ᱵᱟᱹᱱᱩᱜ ᱟᱫᱚ
ᱦᱮᱸ ᱟᱹᱞᱤᱧ ᱦᱚᱸ ᱦᱚᱸᱜᱼᱚᱭ ᱟᱫᱚ ᱦᱚᱸᱜᱼᱚᱭ ᱟᱹᱞᱤᱧ ᱦᱚᱸ ᱦᱚᱸᱜᱼᱚᱭ ᱡᱚᱢ ᱵᱟᱲᱟ ᱠᱟᱛᱮ ᱜᱮ ᱱᱚᱜᱚᱭ ᱤᱭᱟᱹ ᱥᱮᱫ ᱞᱤᱧ ᱪᱟᱞᱟᱜ ᱞᱟᱹᱜᱤᱫᱭᱟ ᱱᱟᱠᱷᱟᱡ ᱵᱟᱹᱭᱦᱟᱹᱲ ᱥᱮ᱾ ᱵᱟᱹᱭᱦᱟᱹᱲ ᱥᱮᱫ ᱫᱟᱲᱟᱱ ᱟᱻ ᱵᱟᱹᱭᱦᱟᱸᱲ ᱪᱮᱛᱟ ᱫᱚᱢᱮ ᱫᱟᱜ ᱠᱟᱫᱟᱭ ᱞᱟᱹᱭ ᱫᱟᱠᱚ ᱦᱟᱹᱠᱩ ᱫᱚᱢᱮ ᱠᱚ ᱧᱟᱢᱚᱜ ᱠᱟᱱᱟ᱾ ᱟᱫᱚ ᱩᱱᱠᱩ ᱜᱮ ᱚᱱᱟ᱾ ᱦᱟᱹᱠᱩ ᱡᱟᱞᱥ ᱡᱟᱞ ᱡᱟᱞ ᱥᱟᱵ ᱠᱟᱛᱮᱜ ᱞᱤᱧ ᱪᱟᱞᱟᱜ ᱞᱟᱹᱜᱤᱫᱼᱟ ᱦᱟᱹᱠᱩ ᱥᱟᱵ ᱜᱮ
ᱟᱫᱚ ᱜᱚᱝᱠᱮ ᱛᱟᱦᱚᱞᱮ ᱪᱮᱞᱮ ᱦᱟᱹᱠᱩ ᱠᱚᱠᱚ ᱧᱟᱢᱚᱜ ᱜᱮᱭᱟ
ᱵᱟᱭ ᱨᱮᱱ ᱫᱚ ᱱᱤᱛᱚᱜ ᱫᱚ ᱵᱚᱨᱥᱟ ᱨᱮᱱᱟᱜ ᱤᱭᱟᱹ ᱫᱟᱜ ᱛᱚ ᱠᱮᱱᱮᱞ ᱫᱟᱜ ᱠᱚ ᱵᱚᱞᱮ ᱜᱟᱰᱟ ᱫᱟᱜ ᱠᱚ ᱨᱟᱠᱟᱵ ᱠᱚᱣᱟ ᱱᱤᱛᱚᱜ ᱫᱚ ᱩᱱᱠᱩ ᱵᱟᱸᱫᱷ ᱠᱚᱨᱮᱱ ᱦᱟᱹᱠᱩ ᱠᱚ ᱨᱟᱠᱟᱵ ᱦᱤᱡᱩᱜ ᱛᱟᱠᱚᱣᱟ ᱩᱱᱠᱩ ᱪᱟᱥ ᱦᱟᱹᱠᱩ ᱠᱚᱜᱮ ᱯᱚᱱᱟ ᱦᱟᱹᱠᱩ ᱠᱚ ᱯᱩᱴᱷᱤ ᱦᱟᱹᱠᱩ ᱠᱚ ᱞᱮᱴ ᱞᱮᱴᱷᱟ ᱠᱚ ᱞᱮᱴᱷᱟ ᱫᱚ ᱱᱤᱛᱚᱜ ᱫᱚ ᱵᱟᱝ ᱠᱚ ᱧᱟᱢᱚᱜ ᱟᱠᱚ
ᱦᱚᱸ
ᱱᱤᱛᱚᱜ ᱫᱚ ᱩᱱᱠᱩ ᱜᱟᱹᱰᱤᱭᱟᱹ ᱨᱮᱱ ᱟᱹᱥᱩᱞ ᱦᱟᱹᱠᱩ ᱠᱚ ᱩᱰᱩᱜ ᱦᱤᱡᱩᱜ ᱛᱟᱠᱚᱣᱟ ᱟᱨᱠᱤ ᱩᱱᱠᱩ ᱩᱱᱠᱩ ᱜᱮᱞᱮ ᱥᱟᱵ ᱵᱟᱲᱟ ᱠᱚᱣᱟᱞᱤᱧ ᱢᱚᱱᱮ ᱠᱟᱜᱼᱟ ᱞᱤᱧ ᱪᱟᱞᱟᱜ ᱟᱹᱞᱤᱧ ᱟᱨ ᱯᱚᱨᱮ ᱜᱮ ᱱᱟᱜ ᱠᱷᱟᱡ
ᱟᱫᱚ ᱜᱚᱝᱠᱮ ᱛᱟᱦᱚᱞᱮ ᱦᱟᱠ ᱦᱟᱹᱠᱩ ᱠᱚᱫᱚ ᱥᱟᱵ ᱠᱚᱜ ᱟ ᱦᱟᱹᱠᱩ ᱥᱟᱵ ᱵᱟᱲᱟ ᱠᱚᱫᱚ ᱟᱹᱰᱤ ᱢᱚᱸᱡᱽ ᱜᱮᱵᱤᱱ ᱵᱩᱡᱷᱟᱹᱣ ᱜᱮᱭᱟᱹ᱾
ᱦᱩᱸ ᱦᱟᱹᱠᱩ ᱥᱟᱵ ᱞᱤᱧ ᱵᱩᱡᱷᱟᱹᱣ ᱜᱮᱭᱟ‌
ᱡᱟᱞ ᱛᱳᱜᱳ ᱡᱟᱞ ᱛᱮ ᱵᱤᱱ ᱡᱟᱞᱛᱮ ᱥᱟᱵ ᱢᱚᱸᱡᱽ ᱜᱮᱵᱤᱱ ᱥᱮ ᱵᱟᱹᱲᱥᱤ ᱛᱮᱜᱮ
ᱵᱟᱝ ᱵᱟᱝ ᱜᱚᱝᱠᱮ ᱟᱞᱮ ᱥᱮᱫ ᱫᱚ ᱵᱟᱹᱲᱥᱤ ᱫᱚ ᱠᱷᱩᱵ ᱮᱠᱴᱟ ᱵᱟᱹᱱᱩᱜᱼᱟ ᱟᱞᱮ ᱥᱮᱫ ᱫᱚ ᱟᱸ ᱟᱞᱮ ᱡᱟᱞ ᱟᱛᱮ ᱜᱮᱞᱮ ᱜᱟᱰᱟ ᱱᱟᱹᱭ ᱱᱚᱣᱟ ᱠᱚ ᱡᱟᱭᱜᱟ ᱨᱮ ᱛᱚ ᱛᱟᱦᱚᱞᱮ ᱟᱫᱚ
ᱦᱳᱭ
ᱟᱞᱮ ᱦᱟᱸᱜ ᱡᱟᱞ ᱟᱛᱮ ᱜᱮᱞᱮ ᱥᱟᱵ ᱠᱚᱣᱟ ᱟᱨᱠᱤ ᱫᱟᱜ ᱜᱟᱰᱟ ᱨᱮ ᱦᱚᱭᱛᱚ ᱫᱟᱜ ᱠᱚᱢ ᱱᱟ ᱟᱫᱚ ᱦᱟᱹᱠᱩ ᱥᱟᱵ ᱞᱮ ᱦᱟᱹᱠᱩ ᱞᱮ ᱥᱟᱵ ᱠᱚᱣᱟ ᱱᱤᱛᱚᱜ ᱱᱟᱣᱟ ᱫᱟᱜ ᱨᱟᱠᱟᱵ ᱟᱠᱟᱱᱟ ᱵᱟᱹᱭᱦᱟᱹᱲ ᱨᱮ ᱫᱟᱜ ᱟᱛᱩᱜ ᱠᱟᱱ ᱛᱟᱞᱮᱭᱟ ᱦᱟᱹᱠᱩ ᱞᱮ ᱥᱟᱵ ᱠᱚᱣᱟ
ᱟ ᱜᱚᱢᱠᱮ ᱟᱫᱚ ᱵᱟᱹᱲᱥᱤ ᱛᱮᱦᱚᱸ ᱥᱟᱵ ᱠᱚ ᱵᱟᱲᱟ ᱵᱟᱹᱵᱤᱱ ᱵᱟᱲᱟ ᱠᱟᱜ ᱠᱚᱣᱟ ᱟᱹᱰᱤ ᱢᱚᱸᱡᱽ ᱜᱮ ᱵᱩᱡᱷᱟᱹᱜᱼᱟ ᱟᱹᱰᱤ ᱨᱟᱹᱥᱠᱟᱹ ᱜᱮ ᱵᱩᱡᱷᱟᱹᱜᱼᱟ ᱵᱟ. ᱲᱥᱤ ᱛᱮ ᱥᱟᱵ ᱫᱚ
ᱦᱩᱸ ᱟᱫᱚ ᱟᱸᱡᱚᱢ ᱠᱟᱜ ᱜᱮᱭᱟᱞᱤᱧ ᱵᱟᱹᱜᱮ ᱪᱮᱦᱨᱟ ᱟᱹᱰᱤ ᱟᱹᱰᱤ ᱪᱮᱛᱟ ᱵᱩᱡᱷᱟᱹᱜᱼᱟ ᱟᱫᱚ ᱟᱹᱞᱤᱧ ᱫᱚᱞᱤᱧ ᱵᱤᱨᱚᱠᱛᱚ ᱜᱮᱞᱤᱧ ᱵᱩᱡᱷᱟᱹᱣᱟ ᱟᱨᱠᱤ ᱪᱟᱞᱟᱣ ᱠᱟᱛᱮᱫ ᱵᱟᱹᱲᱥᱤ ᱠᱚᱭᱚᱜ ᱠᱟᱜ ᱢᱮ ᱛᱤᱨᱮ ᱦᱟᱱᱮ ᱰᱩᱵᱩᱪᱟᱭ ᱦᱳᱭ ᱟᱫᱚ ᱚᱱᱟ ᱠᱷᱟᱹᱛᱤᱨ ᱟᱫᱚ ᱵᱤᱨᱚᱠᱛᱚ ᱟᱫᱚ ᱚᱱᱟ ᱠᱷᱟ. ᱛᱤᱨ ᱟᱫᱚ ᱵᱤᱨᱚ
ᱠᱟᱹᱴᱤᱡ ᱮ ᱡᱚᱢᱟᱜ ᱟᱭ ᱱᱟᱥᱮᱱᱟᱜ ᱱᱟᱥᱮᱱᱟᱜ ᱡᱚᱢᱟᱭ ᱟᱫᱚ ᱚᱱᱟ ᱨᱮᱜᱮ ᱛᱚ ᱨᱟᱹᱥᱠᱟᱹ ᱫᱚ
ᱦᱮᱸ ᱟᱫᱚ ᱚᱱᱮ ᱟᱹᱰᱤ ᱜᱷᱟᱹᱲᱤᱡ ᱚᱭᱮᱴ ᱠᱚᱭᱚᱜ ᱠᱟᱜ ᱵᱤᱱ ᱟᱫᱚ ᱚᱱᱟ ᱠᱷᱟᱹᱛᱤᱨ ᱟᱫᱚ ᱟᱞᱤᱧ ᱞᱤᱧ ᱞᱟᱹᱭ ᱜᱮ ᱟᱨᱠᱤ
ᱟᱵᱤᱱᱟᱜ ᱫᱚ ᱟᱫᱚ ᱫᱷᱳᱨᱡᱚ ᱠᱷᱚᱢᱚᱛᱟ ᱫᱚ ᱢᱚᱱᱮ ᱦᱚᱭ ᱚᱱᱠᱟ ᱫᱚ ᱵᱟᱹᱱᱩᱜ ᱛᱟᱹᱵᱤᱱ ᱜᱮᱭᱟ
ᱫᱷᱚᱨᱡᱚ ᱠᱷᱚᱢᱚᱛᱟ ᱠᱷᱩᱵ ᱠᱚᱢ ᱧᱚᱜ ᱜᱮᱭᱟ
ᱚ ᱱᱟᱯᱟᱭ ᱜᱮ ᱟᱫᱚ ᱡᱚᱛᱚ ᱦᱚᱲ ᱫᱚ ᱥᱚᱢᱟᱱ ᱫᱚ ᱵᱟᱵᱚᱱ ᱵᱟᱵᱚᱱ ᱥᱚᱢᱟᱱᱟ
ᱦᱳᱭ ᱦᱳᱭ
ᱦᱳᱭ ᱜᱚᱢᱠᱮ
ᱛᱟᱦᱚᱞᱮ ᱟᱵᱤᱱ ᱱᱤᱛᱚᱜ ᱪᱮᱫ ᱵᱤᱱ ᱪᱤᱠᱟᱹᱭᱫᱟ ᱚᱜᱼᱚᱭ ᱱᱚᱣᱟ ᱯᱚᱨᱮ ᱫᱚ
ᱦᱚᱜ ᱚ ᱱᱚᱣᱟ ᱯᱚᱨᱮ ᱫᱚ ᱜᱚᱝᱠᱮ ᱟᱫᱚ ᱜᱤᱛᱤᱡ ᱵᱟᱲᱟᱜᱟᱹᱧ ᱯᱷᱳᱱ ᱠᱚᱜᱮ ᱜᱷᱟᱱᱴᱟ ᱵᱟᱲᱟ
ᱛᱚ ᱜᱚᱝᱠᱮ ᱛᱟᱦᱚᱞᱮ ᱪᱮᱫ ᱠᱚᱵᱤᱱ ᱡᱚᱢ ᱵᱟᱲᱟ ᱠᱮᱫᱟ ᱟᱹᱵᱤᱱ ᱫᱚ
ᱟᱹᱞᱤᱧ ᱦᱩᱭ ᱞᱮᱱ ᱛᱟᱞᱮᱭᱟ ᱟᱞᱮ ᱫᱚ ᱟᱞᱩ ᱠᱩᱫᱽᱨᱤ ᱟᱨ ᱰᱟᱹᱞ ᱦᱟᱠᱩ ᱨᱟᱥᱮ
ᱦᱟᱹᱠᱩ ᱨᱟᱥᱮ ᱵᱟᱝ ᱚ ᱦᱟᱹᱠᱩ ᱫᱚ ᱫᱚᱢᱮ ᱵᱤᱱ ᱠᱩᱥᱤᱭᱟ ᱠᱚ ᱠᱟᱱᱟ ᱢᱚᱱᱮ ᱦᱳᱭᱳᱜ ᱠᱟᱱᱟ
ᱦᱟᱠᱳ ᱫᱚᱢᱮ ᱜᱮᱞᱤᱧ ᱠᱩᱥᱤᱭᱟᱠᱚᱣᱟ ᱟᱹᱞᱤᱧ ᱫᱚ
ᱡᱮᱹᱞ ᱦᱟᱹᱠᱩ ᱠᱚᱫᱚ ᱵᱟᱵᱤᱱ ᱡᱚᱢ ᱜᱮᱭᱟ ᱵᱟᱝ
ᱚ ᱦᱳᱭ ᱵᱟᱝ ᱡᱚᱢᱟ ᱛᱚ ᱫᱚᱨᱠᱟᱨ
ᱦᱩᱸ ᱛᱚ ᱜᱚᱝᱠᱮ ᱟᱵᱤᱱ ᱥᱮ ᱟᱯᱮᱥᱮᱜ ᱚᱱᱛᱮ ᱫᱚ ᱤᱭᱟᱹ ᱠᱚᱫᱚ ᱪᱮᱫ ᱞᱮᱠᱟ ᱦᱩᱭᱩᱜ ᱜᱮᱭᱟ ᱢᱟᱜ ᱢᱚᱬᱮ ᱠᱚ
ᱢᱟᱜᱢᱚᱬᱮ ᱠᱚᱫᱚ ᱦᱩᱭᱩᱜ ᱜᱮᱭᱟ ᱜᱚᱝᱠᱮ ᱯᱮ ᱥᱮᱨᱢᱟ ᱚᱱᱛᱚᱨ ᱚᱱᱛᱚᱨ ᱜᱮ ᱢᱟᱜ ᱢᱚᱬᱮ ᱞᱮ ᱠᱚᱨᱟᱣ ᱵᱟᱲᱟᱭ ᱜᱮᱭᱟ ᱦᱳᱭ ᱟᱫᱚ ᱦᱚᱸᱜᱼᱚᱭ ᱱᱤᱭᱟᱹ ᱥᱮᱨᱢᱟ ᱢᱟ ᱱᱚᱜᱚᱭ ᱡᱤᱞᱟ ᱢᱟᱜ ᱢᱚᱲᱮᱞᱮ ᱠᱚ ᱮᱦᱚᱵ ᱠᱮᱫᱟ ᱱᱤᱭᱟᱹ ᱥᱮᱨᱢᱟ ᱠᱷᱚᱱ
ᱟᱪᱪᱷᱟ ᱛᱟᱦᱚᱞᱮ ᱡᱮᱞᱟ ᱢᱟᱜ ᱢᱚᱬᱮ ᱟᱹᱰᱤ ᱟᱹᱰᱤ ᱦᱚᱲ ᱠᱚ ᱡᱟᱣᱨᱟᱞᱮᱱᱟ ᱛᱚ
ᱦᱳᱭ ᱜᱚᱝᱠᱮ ᱦᱚᱲ ᱛᱚ ᱟᱹᱰᱤ ᱟᱭᱢᱟ ᱦᱚᱲ ᱠᱚ ᱦᱮᱡ ᱞᱮᱱᱟ ᱟᱹᱰᱤ ᱥᱟᱹᱜᱤᱧ ᱥᱟᱹᱜᱤᱧ ᱠᱷᱚᱱᱟᱜ ᱨᱟᱹᱥᱠᱟᱹ ᱨᱚᱢᱚᱡᱽ ᱛᱮᱜᱮ ᱠᱟᱴᱟᱣ ᱵᱟᱲᱟ ᱠᱮᱫᱟᱞᱮ ᱵᱷᱟᱜᱤ ᱜᱮ ᱦᱩᱭᱱᱟ ᱟᱫᱚ ᱯᱳᱭᱞᱳ ᱥᱮᱨᱢᱟ ᱛᱚ ᱟᱥᱟ ᱠᱚᱨ ᱫᱚᱥᱨᱟ ᱥᱮᱨᱢᱟ ᱫᱚ ᱟᱨᱚ ᱱᱟᱯᱟᱭ ᱛᱮᱜᱮ ᱦᱩᱭᱩᱜ ᱢᱟ ᱟᱨᱚ ᱟᱭᱢᱟ ᱦᱚᱲ ᱦᱳᱭ ᱡᱚᱢ ᱢᱟᱠᱚ ᱵᱟᱲᱟᱭ ᱧᱟᱢᱠᱚ ᱥᱮ
ᱦᱮᱸ ᱯᱨᱚᱛᱷᱚᱢ ᱥᱮᱨ ᱢᱟ ᱛᱚ ᱠᱚᱢ ᱜᱮᱠᱚ ᱦᱚᱲᱚᱜ ᱜᱮᱭᱟ ᱛᱚᱵᱩ ᱨᱮᱦᱚᱸ ᱢᱟᱜ ᱢᱚᱬᱮᱜ ᱠᱟᱱᱟ ᱦᱚᱲ ᱫᱚᱠᱚ ᱦᱤᱡᱩᱜ ᱜᱮᱭᱟ ᱱᱟᱜ ᱠᱷᱟᱡ
ᱵᱟᱝ ᱜᱚᱝᱠᱮ ᱦᱚᱲ ᱫᱚᱠᱚ ᱦᱮᱡ ᱞᱮᱱᱟ ᱯᱨᱚᱛᱷᱚᱢ ᱥᱮᱨᱢᱟ ᱨᱮᱦᱚ ᱟᱭᱢᱟ ᱦᱚᱲ ᱠᱚ ᱦᱮᱡ ᱞᱮᱱᱟ ᱠᱚ ᱥᱮᱴᱮᱨ ᱞᱮᱱᱟ ᱠᱚ
ᱦᱩᱸ ᱟᱪᱪᱷᱟ ᱛᱟᱦᱚᱞᱮ ᱚᱱᱟ ᱫᱚ ᱡᱮᱞᱟ ᱢᱟᱜ ᱢᱚᱬᱮ ᱦᱳᱭᱱᱟ ᱛᱟᱦᱚᱞᱮ ᱫᱤᱥᱚᱢ ᱤᱭᱟᱹ ᱢᱟᱜ ᱢᱚᱬᱮ ᱫᱚ ᱦᱩᱭᱩᱜ ᱛᱟᱯᱮ ᱵᱟᱝ ᱟᱹᱛᱩ ᱢᱟᱜ ᱢᱚᱬᱮ ᱠᱚ
ᱦᱳᱭ ᱜᱚᱝᱠᱮ ᱟ. ᱛᱩ ᱢᱟᱜ ᱢᱚᱬᱮ ᱫᱚ ᱦᱩᱭᱩᱜ ᱜᱮᱭᱟ ᱟᱫᱚ ᱚᱱᱮ ᱯᱮᱭᱟ ᱥᱮᱨᱢᱟ ᱚᱱᱛᱚᱨ ᱚᱱᱛᱚᱨ ᱜᱮ ᱦᱩᱭ ᱛᱟᱞᱮᱭᱟ
ᱟᱪᱪᱷᱟ ᱟᱫᱚ ᱛᱟᱦᱚᱞᱮ ᱟᱯᱮ ᱫᱚ ᱪᱤᱞᱤᱯᱮ ᱵᱚᱸᱜᱟ ᱵᱩᱨᱩ ᱠᱚᱣᱟ
ᱟᱞᱮ ᱫᱚ ᱪᱤᱞᱤ ᱢᱮᱱᱟᱜ ᱠᱚᱣᱟ, ᱱᱚᱜᱼᱚᱭ ᱛᱚ ᱤᱭᱟᱹ ᱱᱟᱭᱠᱤ ᱵᱟᱵᱟ ᱜᱮ ᱠᱷᱩᱡᱟᱹ ᱵᱟᱲᱟᱭ ᱛᱮ ᱟᱞᱮ ᱫᱚ ᱤᱭᱟᱹᱻ ᱞᱟᱹᱭᱟᱵᱤᱱ ᱛᱚ ᱟᱵᱚᱨᱮᱱ ᱵᱚᱸᱜᱟ ᱛᱚ ᱟᱫᱚ ᱮᱠᱤ ᱜᱮᱵᱚᱱ
ᱦᱮᱸ ᱟᱫᱚ ᱚᱱᱟ ᱤᱭᱟᱹ ᱟᱨᱠᱤ ᱦᱳᱭ ᱦᱳᱭ ᱩᱝᱠᱩ ᱫᱚᱯᱮ, ᱩᱝᱠᱩ ᱫᱚᱯᱮ ᱵᱚᱸᱜᱟᱼ ᱵᱩᱨᱩ ᱟᱠᱚᱣᱟ ᱟᱫᱚ ᱤᱭᱟᱹ ᱛᱯᱚᱨᱮ ᱫᱟᱲᱮ ᱠᱚᱫᱚ ᱪᱤᱞᱤ ᱠᱚ ᱛᱟᱦᱮᱱ ᱛᱟᱠᱚᱣᱟ ᱟᱨᱠᱤ ᱩᱝᱠᱩ ᱫᱚ ᱫᱟᱲᱮ ᱵᱚᱞᱛᱮ ᱩᱱᱠᱩ ᱫᱟᱲᱮ ᱵᱚᱞᱮ ᱵᱮᱱ ᱵᱟᱲᱟᱭ ᱜᱮᱭᱟ ᱥᱮ ᱵᱟᱝᱟ
ᱫᱟᱲᱮ ᱵᱟᱲᱟ ᱫᱚ ᱵᱟᱹᱞᱤᱧ ᱵᱩᱡ ᱫᱟᱞᱤᱧ ᱜᱚᱢᱠᱮ ᱞᱟᱹᱭᱵᱤᱱ ᱠᱟᱹᱴᱤᱡ
ᱫᱟᱲᱮ ᱵᱚᱞᱛᱮ ᱢᱮᱨᱚᱢ ᱥᱮ ᱥᱤᱢ
ᱚᱻᱦᱳᱭ ᱵᱟᱝ ᱜᱚᱢᱠᱮ ᱟᱫᱚ ᱢᱮᱨᱚᱢ ᱠᱚᱜᱮ ᱵᱚᱸᱜᱟ ᱵᱩᱨᱩ ᱦᱩᱭᱩᱜ ᱜᱮᱭᱟ
ᱟᱪᱪᱷᱟ ᱟᱫᱚ ᱢᱮᱨᱚᱢ ᱫᱚ ᱟᱫᱚ ᱛᱤᱱᱟᱹᱜ ᱜᱟᱱ ᱢᱮᱨᱚᱢ ᱩᱝᱠᱩ ᱫᱚ
ᱜᱚᱝᱠᱮ ᱢᱟᱜ ᱢᱚᱬᱮ ᱨᱮᱫᱚ ᱟᱫᱚ ᱯᱮᱭᱟ ᱢᱮᱨᱚᱢ ᱞᱮ ᱯᱩᱡᱟᱹ ᱵᱟᱲᱟᱣᱟᱠᱚᱣᱟᱞᱮ
ᱟᱫᱚ ᱵᱟᱲᱟᱭᱟ ᱵᱤᱱ ᱡᱮ, ᱚᱠᱚᱭ ᱚᱠᱚᱭᱴᱟᱜ ᱠᱟᱱᱟᱭ ᱚᱠᱚᱭ ᱫᱚ ᱢᱟᱨᱟᱝ ᱵᱩᱨᱩᱭ
ᱦᱩᱭ ᱵᱟᱲᱟᱭ ᱜᱮᱭᱟ ᱟᱫᱚ ᱟᱸᱡᱚᱢ ᱵᱟᱲᱟ ᱧᱮᱞ ᱵᱟᱲᱟ ᱠᱟᱹᱴᱤᱡ ᱧᱮᱞ ᱧᱮᱞ ᱛᱮ ᱵᱩᱡᱽ ᱵᱟᱲᱟ ᱦᱩᱭ ᱟᱠᱟᱱᱟ, ᱯᱚᱲᱤᱡ ᱫᱚ ᱢᱚᱱᱮ ᱦᱚᱭ ᱡᱟᱦᱮᱨ ᱵᱟᱵᱟᱭ ᱠᱟᱱᱟᱭ ᱢᱟᱨᱟᱝ ᱵᱩᱨᱩᱭ ᱠᱟᱱᱟᱭ ᱢᱟᱨᱟᱝ ᱵᱩᱨᱩ ᱦᱳᱭ ᱦᱳᱭ ᱟᱫᱚ ᱟᱨ ᱢᱤᱫ ᱴᱮᱱ ᱫᱚ ᱟᱨᱟᱜᱮ ᱛᱟᱦᱮᱱᱟᱭ ᱵᱟᱝ
ᱦᱩᱸ ᱱᱚᱶᱟ ᱫᱚ ᱡᱟᱦᱮᱨ ᱟᱭᱚ ᱦᱚᱭ ᱛᱚ
ᱡᱟᱦᱮᱨ ᱟᱭᱚ ᱦᱚᱭᱛᱚ ᱦᱚᱭᱚᱜ ᱟᱭ
ᱟᱨ ᱢᱤᱫᱴᱟᱜ ᱤᱭᱟᱹ ᱟᱨ ᱡᱟᱦᱟᱸ ᱪᱮᱫ ᱥᱮᱸᱫᱽ ᱥᱮᱸᱫᱽᱨᱟ ᱵᱚᱸᱜᱟ, ᱢᱤᱫᱴᱟᱝ ᱮ ᱦᱟᱛᱟᱣ ᱜᱮᱭᱟ ᱥᱮ ᱵᱟᱭ ᱦᱟᱛᱟᱣᱮᱭᱟ ᱨᱟᱹᱠᱤᱭᱟᱱᱮᱡᱚ
ᱦᱳᱭ, ᱟᱛ ᱟᱫᱚ ᱟᱨ ᱢᱤᱫ ᱴᱮᱱ ᱛᱟᱦᱮᱱᱟᱭ ᱢᱮᱨᱚᱢ ᱟᱫᱚ ᱩᱱᱤ ᱫᱚ ᱜᱚᱝᱠᱮ ᱟᱫᱚ ᱡᱚᱛᱚ ᱦᱚᱲ ᱛᱮᱜᱮ ᱡᱟᱦᱟᱸᱭ ᱠᱚ ᱟᱨᱚ ᱠᱚ
ᱢᱟᱨᱮᱣᱟᱜ
ᱚ ᱢᱚᱱᱮ ᱠᱚ ᱛᱩᱨᱩᱭ ᱠᱚ ᱞᱟᱹᱜᱤᱫ ᱡᱟᱦᱟᱸᱭ ᱠᱚ ᱦᱤᱡᱩᱜ ᱜᱮᱭᱟ ᱠᱚ ᱟᱫᱚ ᱩᱱᱠᱩ ᱞᱟᱹᱜᱤᱫ ᱠᱚ ᱟᱫᱚ ᱩᱱᱤ ᱫᱚ ᱟᱨ ᱢᱤᱫ ᱴᱟᱝ ᱢᱤᱫᱴᱮᱱ ᱢᱮᱨᱚᱢ ᱫᱚᱭ ᱮᱢ ᱦᱩᱭᱩᱜ ᱜᱮᱭᱟ᱾
ᱟᱪᱷᱟ ᱟᱪᱷᱟ ᱟᱪᱷᱟ ᱦᱚᱞᱟ ᱟᱯᱮ ᱥᱟᱶᱛᱮ ᱥᱮᱨᱣᱟ ᱮᱠᱷᱱᱚ ᱯᱮ ᱥᱟᱵ ᱫᱚᱦᱚᱣᱠᱟᱜ ᱜᱤᱭᱟ᱾ ᱴᱟᱢᱟᱠ ᱛᱩᱢᱫᱟᱜ ᱪᱮᱫ ᱤᱭᱟᱹ ᱦᱩᱭᱩᱜ ᱜᱮᱭᱟ ᱛᱚ ᱟᱣᱲᱟ ᱯᱟᱛᱟᱢ
ᱴᱟᱢᱟᱠ ᱛᱩᱢᱫᱟᱜ ᱤᱧᱟᱜ ᱫᱚ ᱱᱤᱡᱮᱨᱟᱛᱚᱱᱜᱮ ᱴᱷᱤᱠ ᱜᱤᱭᱟ ᱟᱫᱚ ᱪᱟᱞᱟᱣ ᱟᱠᱟᱱ ᱜᱮᱭᱟ
ᱟᱹᱰᱤ ᱡᱟᱭᱜᱟ ᱨᱮ ᱟᱸᱡᱚᱢᱚᱜ ᱠᱟᱱᱟ ᱡᱮ ᱤᱭᱟᱹ ᱴᱟᱢᱟᱠ ᱛᱩᱫᱟᱜ ᱵᱟᱫᱽ ᱠᱟᱛᱮᱜ ᱨᱮᱦᱚᱸ ᱟᱫᱷᱟᱱᱟᱜ ᱤᱭᱟᱹ ᱯᱨᱚᱜᱨᱟᱢ ᱨᱮ ᱪᱟᱹᱲ ᱪᱟᱹᱲᱤ ᱢᱟᱦᱟᱸ ᱠᱚ ᱤᱭᱟᱹᱭᱟ ᱱᱟᱦᱟᱜ ᱰᱷᱟᱠ ᱰᱷᱚᱞ ᱞᱟᱜ ᱦᱳᱭ ᱚᱱᱟᱛᱮ ᱠᱚ ᱠᱚᱨᱟᱣ ᱮᱟᱠᱚ ᱟᱫᱚ ᱚᱱᱟ
ᱵᱟᱝ ᱜᱚᱝᱠᱮ ᱟᱞᱮ ᱫᱚ ᱱᱚᱛᱮ ᱫᱚ ᱵᱟ ᱵᱟ ᱵᱟᱝ ᱟᱞᱮ ᱫᱚ ᱱᱮᱛᱟᱨ ᱫᱚ ᱴᱟᱢᱟᱠ ᱛᱩᱢᱫᱟ ᱟᱛᱮᱜ ᱜᱮ ᱠᱚᱨᱟᱣ ᱵᱟᱲᱟ ᱦᱩᱭᱩᱜ ᱜᱮᱭᱟ ᱢᱮᱱᱟᱜ ᱠᱚᱣᱟ ᱟᱹᱛᱩ. ᱠᱚᱨᱮᱱ ᱨᱩᱥᱤᱠᱟ ᱠᱚᱲᱟ ᱠᱚ ᱢᱮᱱᱟᱜ ᱠᱚᱜᱮᱭᱟ
ᱟᱪᱪᱷᱟ ᱛᱟᱦᱞᱮ ᱜᱚᱝᱠᱮ ᱟᱵᱮᱱ ᱵᱮᱱ ᱵᱟᱲᱟᱭᱟ ᱥᱮ ᱵᱟᱝ ᱴᱟᱢᱟᱠ ᱨᱩ ᱫᱚ?
ᱴᱟᱢᱟᱠ ᱨᱩᱫᱚ ᱟᱹᱞᱤᱧ ᱫᱚ ᱮᱠᱷᱚᱱᱳ ᱜᱚᱢᱠᱮ ᱟᱹᱣᱨᱤ ᱞᱤᱧ ᱥᱮᱬᱟ ᱫᱟᱲᱮᱭᱟᱜᱼᱟ ᱟᱫᱚ ᱵᱮᱥᱛᱚ ᱠᱟᱹᱴᱤᱡ ᱛᱟᱦᱮᱸ ᱦᱩᱭᱩᱜ-ᱟ ᱤᱭᱟᱹ ᱫᱚ ᱫᱮ ᱚᱱᱟ ᱠᱷᱟᱹᱛᱤᱨ ᱪᱮᱫ ᱥᱚᱢᱚᱭ ᱵᱟᱟᱹᱞᱤᱧ ᱧᱟᱢ ᱵᱟᱲᱟ ᱟᱠᱟᱫᱟ, ᱚᱱᱟ ᱠᱚ ᱟᱫᱚ ᱥᱮ ᱥᱮᱬᱟ ᱫᱚ ᱫᱚᱨᱠᱟᱨ ᱫᱚᱨᱠᱟᱨ ᱜᱮᱭᱟ ᱪᱮᱥᱴᱟᱭᱟᱞᱤᱧ ᱟᱹᱞᱤᱧ ᱦᱚᱸ, ᱟᱜᱟᱢᱤ ᱫᱤᱱ ᱨᱮ ᱥᱮᱬᱟ ᱨᱮᱱᱟᱜ
ᱥᱮᱬᱟ ᱞᱮᱠᱷᱟᱡ ᱫᱚ ᱵᱷᱟᱜᱮ, ᱱᱤᱡᱮᱨᱟᱜ ᱥᱮᱨᱣᱟ ᱨᱮᱱᱟᱜ ᱡᱤᱱᱤᱥ ᱫᱚ ᱴᱟᱢᱟᱠ ᱛᱩᱢᱫᱟᱜ ᱨᱮᱜᱲᱟ ᱱᱚᱣᱟ ᱠᱚᱫᱚ ᱵᱟᱝ ᱦᱤᱲᱤᱧᱚᱜ ᱵᱟᱝ ᱦᱤᱲᱤᱧᱚᱜᱼᱟ ᱛᱚ ᱡᱟᱦᱟᱸ ᱛᱤᱱᱟᱹᱜ ᱢᱟᱭᱤᱠ ᱵᱚᱠᱥ ᱮ ᱦᱤᱡᱩᱜ ᱨᱮᱦᱚᱸ
ᱦᱚᱭ ᱜᱚᱝᱠᱮ ᱦᱚᱭ
ᱞᱟᱹᱢᱡᱟᱹᱠ ᱠᱟᱱᱟ ᱜᱚᱢᱠᱮ